ᱦᱮᱞᱳ ᱦᱮᱸ ᱟᱸᱡᱚᱢ ᱫᱟᱢ ᱢᱮᱱᱫᱟᱹᱧ ᱚᱸᱰᱮ ᱫᱚ ᱯᱮᱨᱟᱭᱤᱡ ᱢᱟᱱᱤ ᱫᱚ ᱵᱟᱹᱱᱩᱜ-ᱟ ᱵᱤᱥᱤ ᱫᱚ ᱢᱮᱱᱠᱷᱟᱱ ᱯᱞᱤᱭᱟᱨ ᱠᱚ ᱵᱷᱟᱜᱤ ᱜᱮᱠᱚ ᱟᱸᱬᱜᱚᱱ ᱠᱟᱱᱟ ᱾
ᱟᱹᱰᱤ ᱤᱭᱟᱹ ᱯᱞᱤᱭᱟᱨ ᱠᱚ ᱟᱸᱬᱜᱚᱱᱟ ᱟᱸᱬᱜᱚ ᱫᱚ ᱟᱞᱮ ᱢᱤᱫᱴᱟᱝ ᱦᱚᱸᱜᱚᱱᱟ ᱤᱭᱟᱹ ᱴᱷᱮᱱ ᱪᱮᱫ ᱠᱚ ᱢᱮᱛᱟᱜ-ᱟ ᱢᱩᱫᱷᱩᱠᱚᱱᱰᱟ ᱱᱤᱭᱟᱹ ᱥᱮ ᱟᱨ ᱢᱤᱫᱴᱟᱝ ᱡᱚᱜᱚᱱᱟᱛᱷ ᱡᱮ ᱟᱸᱰᱮ ᱢᱤᱫᱴᱟᱝ ᱠᱚᱲᱟ ᱜᱤᱫᱽᱨᱟᱹ ᱯᱩᱞᱤᱥ ᱠᱚᱲᱟ ᱠᱟᱱᱟᱭ ᱛᱚ ᱟᱫᱚ ᱩᱱᱤ ᱜᱮᱭ ᱥᱴᱮᱴᱟᱥ ᱨᱮ ᱞᱟᱦᱟ ᱛᱮ ᱢᱤᱫ ᱫᱷᱟᱣ ᱫᱚᱦᱚ ᱟᱸᱰᱮ ᱫᱚ ᱯᱨᱚᱛᱤ ᱵᱚᱪᱚᱨ ᱜᱮ ᱡᱟᱹᱱᱤᱡ ᱴᱩᱨᱱᱟᱢᱮᱱᱴ ᱦᱩᱭᱩᱜ-ᱟ ᱫᱟᱹᱨᱩᱱ ᱵᱤᱥᱟᱞ ᱦᱩᱭᱩᱜ-ᱟ ᱾
ᱫᱤᱱ ᱠᱟᱞᱚᱢ ᱤᱧ ᱫᱤᱱ ᱠᱟᱞᱚᱢ ᱫᱚᱧ ᱧᱮᱞ ᱞᱮᱫᱟ ᱚᱱᱟ ᱚᱠᱟᱴᱟᱜ ᱢᱤᱫᱴᱮᱱ ᱮᱸ ᱪᱮᱱᱮᱞ ᱨᱮᱠᱚ ᱠᱚ ᱮᱢᱟᱜ ᱠᱟᱱ ᱛᱟᱦᱮᱱᱟ ᱛᱟᱨ ᱢᱟᱱᱮ ᱯᱷᱮᱥᱵᱩᱠ ᱯᱮᱡᱽ ᱥᱮ ᱤᱭᱩᱴᱩᱵᱽ ᱨᱮ ᱠᱚ ᱮᱢᱟᱜ ᱠᱟᱱ ᱛᱟᱦᱮᱱᱟ ᱤᱭᱩᱴᱩᱵᱽ ᱨᱮᱜᱮ ᱟᱨ ᱱᱟᱭᱤᱱ ᱯᱞᱮᱥ ᱠᱟᱱᱟ ᱥᱚᱢᱵᱚ ᱥᱚᱢᱵᱷᱚᱵᱚᱛᱚ ᱢᱚᱱᱮ ᱦᱚᱭ ᱱᱟᱭᱤᱱ ᱯᱞᱮᱥ ᱠᱟᱱᱟ
ᱢᱚᱱᱮ ᱦᱩᱭᱩᱜ ᱠᱟᱱᱟ ᱚᱱᱟ ᱩᱯᱟᱹᱥ ᱜᱮ ᱠᱟᱱᱟ ᱤᱧᱟᱹᱜ ᱢᱤᱫ ᱫᱷᱟᱣ ᱧᱮᱞ ᱫᱚᱧ ᱧᱮᱞ ᱞᱮᱫᱟ ᱾
ᱯᱨᱚᱛᱷᱚᱢ ᱫᱚᱠᱚ ᱡᱤᱛᱟᱹᱣ ᱞᱮᱱᱟ ᱛᱟᱯᱚᱨ ᱱᱚᱣᱟ ᱫᱚ ᱠᱚᱣᱟᱴᱟᱨ ᱯᱷᱟᱭᱱᱮᱞ ᱛᱟᱦᱮᱸ ᱠᱟᱱᱟ ᱱᱚᱣᱟ ᱫᱚ ᱠᱚᱣᱟᱴᱟ ᱯᱷᱟᱞᱮ ᱦᱮᱸ ᱨᱟᱱᱤᱝ ᱜᱮᱭᱟ ᱨᱟᱱᱤᱝ ᱜᱮᱢ ᱠᱟᱱᱟ ᱚᱱᱟ ᱫᱚ ᱾ ᱠᱳᱣᱟᱨᱴᱟᱨ ᱯᱷᱟᱭᱱᱮᱞ ᱨᱮ ᱠᱚ ᱦᱟᱨᱟᱣ ᱟᱠᱟᱱᱟ ᱥᱚᱢᱚᱭ ᱢᱚᱛᱚ ᱪᱮᱠᱟ ᱰᱮᱴ ᱠᱚ ᱮᱢ ᱟᱠᱟᱫᱟ ᱨᱟᱱᱤᱝ ᱜᱮᱢ ᱪᱤᱠᱟᱹ ᱴᱩᱨᱱᱟᱢᱮᱱᱴ ᱵᱟᱝ ᱦᱩᱭᱩᱜ-ᱟ ᱾
ᱦᱩᱸ
ᱚᱱᱠᱟ ᱟᱫᱚ ᱫᱤᱭᱮᱯᱚᱨ ᱠᱚ ᱦᱟᱨᱟᱣᱮᱱᱟ ᱮᱠ ᱜᱳᱞ ᱛᱮᱠᱚ ᱦᱟᱨᱟ ᱟᱠᱟᱱᱟ ᱾ ᱩᱱᱠᱩᱣᱟᱜ ᱚᱱᱟ ᱤᱭᱟᱹ ᱩᱱᱤ ᱢᱤᱫᱴᱮᱱ ᱢᱤᱫᱴᱮᱱ ᱠᱚᱲᱟ ᱟᱥᱟᱱᱥᱳᱞ ᱠᱚᱲᱟ ᱵᱟᱝ ᱱᱤᱩᱢᱤᱞ ᱥᱮ ᱪᱮᱫ ᱢᱤᱫᱴᱮᱱ ᱦᱮᱸ ᱟᱢ ᱢᱮᱱ ᱞᱟᱹᱭᱟᱹᱧ ᱩᱱᱠᱩ ᱵᱤᱵᱮᱠᱥᱤᱧ ᱛᱟᱠᱚ ᱠᱚ ᱛᱟᱦᱮᱸ ᱠᱟᱱᱟ ᱾
ᱚᱸ
ᱥᱟᱢᱤᱞ ᱞᱟᱭᱤᱢ ᱨᱮ ᱩᱱᱤ ᱫᱚ ᱵᱷᱟᱜᱤ ᱯᱞᱤᱭᱟᱨ ᱠᱟᱱᱟᱭ ᱭᱟ ᱩᱱᱤ ᱫᱚ ᱠᱷᱮᱞ ᱜᱮ ᱯᱨᱚᱯᱷᱮᱥᱚᱱᱟᱞ ᱯᱷᱩᱴᱵᱚᱞ ᱠᱟᱱᱟᱭ ᱩᱱᱤ ᱫᱚ ᱟᱨ ᱩᱱᱤ ᱫᱚ ᱞᱟᱹᱭ ᱮᱜ ᱟᱠᱚ ᱠᱷᱯ ᱢᱟ ᱠᱷᱮᱯ ᱢᱟ ᱠᱷᱮᱞᱳᱜ ᱠᱟᱱ ᱜᱮ ᱾ ᱯᱨᱚᱯᱷᱮᱥᱟᱱ ᱠᱷᱮᱯ ᱨᱮ ᱪᱮᱫᱟᱜ ᱠᱷᱮᱯ ᱨᱮᱫᱚ ᱠᱤᱪᱷᱩ ᱯᱚᱭᱥᱟ ᱢᱮᱱᱟᱜ ᱛᱮ ᱠᱚ ᱦᱤᱡᱩᱜ ᱠᱟᱱᱟ ᱾
ᱦᱩᱸ ᱦᱩᱸ
ᱠᱮ ᱠᱮᱞᱟᱯ ᱨᱮᱫᱚ ᱡᱚᱛᱚ ᱯᱞᱤ ᱡᱚᱛᱚ ᱠᱮᱞᱟᱵᱽ ᱨᱮ ᱡᱚᱛᱚ ᱦᱚᱲ ᱜᱮᱠᱚ ᱥᱤᱜᱽᱱᱮᱪᱟᱨ ᱟᱠᱟᱫᱟ ᱠᱮᱞᱟᱵᱽ ᱨᱮᱫᱚ ᱾ ᱛᱚ ᱚᱱᱟ ᱛᱮ ᱠᱷᱮᱯ ᱨᱮ ᱫᱚ ᱠᱚ ᱦᱤᱡᱩᱜ ᱠᱟᱱ ᱜᱮᱭᱟ ᱧᱮᱞ ᱫᱚ ᱠᱷᱮᱯ ᱨᱮᱫᱚ ᱯᱚᱭᱥᱟ ᱢᱮᱱᱟᱜ-ᱟ ᱥᱮ ᱢᱤᱫᱴᱮᱱ ᱯᱟᱨᱠ ᱜᱮᱢ ᱟᱴ ᱦᱟᱡᱟᱨ ᱠᱟᱛᱮᱱ ᱠᱚ ᱦᱟᱛᱟᱣᱮᱫ-ᱟ ᱾
ᱢᱤᱜ ᱢᱤᱜ-ᱢᱤᱫᱴᱟᱝ ᱜᱨᱟᱣᱩᱱᱰ ᱤᱭᱟᱹ ᱜᱮ ᱢᱤᱜ-ᱢᱤᱜᱴᱟᱝ ᱜᱮᱢ ᱨᱮ ᱛᱤᱱᱟᱹᱜ ᱠᱟ ᱠᱟᱛᱮ ᱠᱚ ᱦᱟᱛᱟᱣ ᱮᱫᱟ ᱾
ᱳᱭ ᱟᱴ ᱦᱟᱡᱟᱨ ᱚᱱᱠᱟ ᱠᱚᱛᱮ ᱠᱚ ᱦᱟᱛᱟᱣᱟ ᱾ ᱡᱟᱨ ᱡᱮᱢᱚᱱ ᱚᱱᱟ ᱫᱚ ᱯᱞᱤᱭᱟᱨ ᱩᱯᱚᱨ ᱦᱮᱸ ᱩᱱᱠᱩ ᱡᱟᱦᱟᱸᱭ ᱵᱟᱝ
ᱯᱷᱚᱨᱮᱱᱟᱨ ᱯᱞᱮᱭᱟᱨ ᱢᱟᱱᱮ ᱚᱱᱟ ᱫᱚ ᱵᱟᱝ ᱢᱚᱱᱮ ᱠᱚᱨᱚ ᱤᱧ ᱤᱧ ᱤᱧ ᱠᱷᱮᱞᱤᱧ ᱥᱟᱵ ᱟᱠᱟᱫᱟ ᱢᱤᱫᱴᱟᱝ ᱦᱮᱸ ᱯᱷᱟᱥᱴ ᱜᱨᱟᱣᱩᱱᱰ ᱨᱮᱧ ᱟᱹᱜᱩ ᱠᱮᱫᱮᱭᱟ ᱚᱱᱟ ᱾ ᱯᱷᱟᱥ ᱜᱮᱨᱟᱣᱩᱱᱰ ᱨᱮ ᱜᱮ ᱟᱢ ᱦᱟᱡᱟᱨ ᱴᱟᱠᱟᱭ ᱦᱟᱛᱟᱣᱟ ᱛᱚ
ᱦᱮᱸ ᱟᱨ ᱯᱷᱟᱥ ᱜᱨᱟᱣᱩᱱᱰ ᱟᱴ ᱵᱟᱡᱟᱨ ᱴᱟᱠᱟ ᱟᱫᱚ ᱵᱟᱝ ᱵᱟᱝ ᱯᱷᱟᱥᱴ ᱜᱨᱟᱣᱩᱱ ᱟᱴ ᱦᱟᱡᱟᱨ ᱴᱟᱠᱟ ᱦᱟᱛᱟᱣ ᱠᱟᱫᱟ ᱢᱚᱱᱮ ᱠᱚᱨᱮ ᱦᱮᱸ ᱟᱫᱚ ᱯᱷᱟᱭᱱᱮᱞ ᱨᱟᱠᱟᱵ ᱪᱟᱞᱟᱜ ᱠᱟᱱ ᱜᱮᱭᱟᱢ ᱛᱷᱟᱞᱮ ᱩᱱᱥᱚ ᱜᱨᱟᱣᱩᱱᱰ ᱯᱤᱪᱷᱩ ᱡᱩᱫᱤ ᱟᱡ ᱜᱮ ᱦᱟᱛᱟᱣᱟᱭ ᱦᱮᱸ ᱦᱟᱛᱟᱣᱟᱭ ᱛᱟᱦᱞᱮ ᱟᱡ ᱫᱚ ᱧᱮᱞ ᱢᱮ ᱜᱚᱲᱮ ᱦᱟᱛᱟᱣ ᱟᱠᱟᱫᱟᱭ ᱧᱮᱞ ᱢᱮ ᱯᱚᱱᱨᱚ ᱦᱟᱡᱟᱨ ᱴᱟᱠᱟ ᱧᱮᱞ‌ᱢᱮ
ᱦᱩᱸ
ᱮᱠᱷᱟᱱ ᱵᱟᱠᱷᱟᱱ ᱛᱚ ᱧᱮᱞ ᱢᱮ ᱢᱤᱫᱴᱮᱱ ᱴᱤᱢ ᱢᱮᱱᱮᱡᱟᱨ ᱢᱤᱫᱴᱤᱡ ᱠᱷᱮᱞ ᱮ ᱥᱟᱵᱮ ᱱᱚᱣᱟ ᱫᱚ ᱵᱟᱝ ᱠᱟᱱᱟ ᱛᱚ ᱯᱚᱭᱥᱟ ᱫᱚᱭ
ᱦᱮᱸ ᱟᱭᱟᱜ ᱦᱚᱸ ᱡᱚᱜ ᱠᱟᱱ ᱛᱟᱭᱟ
ᱦᱮᱸ ᱠᱤᱱᱛᱩ ᱠᱷᱮᱯ ᱡᱟᱦᱟᱸ ᱠᱚ ᱠᱷᱮᱞᱳᱜ-ᱟ ᱥᱮ ᱢᱤᱫᱴᱮᱱ ᱠᱳᱞᱠᱟᱛᱟ ᱨᱮ ᱟᱜ ᱥᱟᱭᱤᱰ ᱨᱮᱱ ᱯᱞᱮᱭᱟᱨ ᱢᱤᱫᱴᱮᱱ ᱠᱚ ᱚᱱᱟ ᱤᱱᱴᱟᱨᱵᱷᱤᱭᱩᱧ ᱧᱮᱞᱮᱫ ᱛᱟᱭ ᱛᱟᱦᱮᱸᱱᱟ ᱾
ᱦᱩᱸ
ᱩᱱᱤ ᱠᱩᱠᱞᱤ ᱠᱟᱱᱟᱭ ᱡᱮ ᱥᱟᱹᱨᱤ ᱥᱟᱹᱨᱤ ᱞᱟᱹᱭ ᱢᱮ ᱥᱮ ᱠᱷᱮᱯ ᱨᱮ ᱛᱤᱱᱟᱹᱜ ᱜᱟᱱ ᱯᱚᱭᱥᱟ ᱢᱮᱱᱟᱜ-ᱟ ᱯᱷᱩᱴᱵᱚᱞ ᱨᱮ ᱦᱮᱸ
ᱦᱩᱸ
ᱥᱚᱝᱥᱟᱨ ᱪᱟᱞᱩᱜ-ᱟ ᱟᱫᱚ ᱠᱚ ᱢᱮᱛᱟᱭ ᱠᱟᱱᱟ ᱥᱚᱝᱥᱟᱨ ᱜᱮ ᱪᱟᱞᱩᱜ-ᱟ ᱥᱮ ᱟᱨᱚ ᱠᱤᱪᱷᱩ ᱛᱤᱱᱟᱹ ᱦᱩᱭᱩᱜ-ᱟ ᱞᱮᱫᱟᱭ ᱢᱟᱱᱛᱞᱤ ᱢᱚᱴᱟᱢᱩᱴᱤ ᱮᱠ ᱞᱟᱠᱷᱮ ᱯᱟᱨᱚᱢᱟ
ᱚ ᱦᱩᱭᱩᱜ ᱜᱮᱭᱟ
ᱦᱮᱸ ᱟᱫᱚ ᱠᱳᱞᱠᱟᱛᱟ ᱥᱟᱭᱤᱰ ᱨᱮᱫᱚ ᱩᱱᱠᱩ ᱫᱚ ᱱᱟᱭᱤᱱ ᱩᱱᱠᱩ ᱫᱚ ᱠᱳᱞᱠᱟᱛᱟ ᱨᱮᱱ ᱯᱞᱮᱭᱟᱨ ᱡᱷᱚᱛᱚ ᱢᱮᱱᱟᱜ ᱠᱚᱣᱟ ᱥᱮ ᱩᱱᱠᱩ ᱫᱚ ᱤᱞᱤᱵᱷᱮᱱ ᱯᱮᱞᱮᱥ ᱵᱟᱝ ᱠᱚ ᱠᱷᱮᱞᱟ ᱵᱮᱥᱤ ᱩᱱᱠᱩ ᱫᱚ ᱦᱟᱭᱮᱥᱴ ᱦᱮᱱᱟᱜ ᱛᱟᱠᱚ ᱥᱮᱵᱮᱱ ᱯᱮᱞᱮᱥᱼᱼ ᱦᱮᱸ ᱥᱮᱵᱮᱱ ᱟᱨ ᱱᱟᱭᱤᱱ ᱟᱨ ᱯᱷᱟᱭᱤᱵᱽ ᱯᱮᱞᱮᱥ ᱢᱟᱠᱚ ᱠᱷᱮᱞ ᱜᱮ᱾
ᱯᱷᱟᱭᱤᱯ ᱯᱮᱞᱮᱥ ᱢᱟ ᱫᱚᱢᱮ‌ ᱠᱩᱼᱼ
ᱦᱮᱸ ᱯᱷᱟᱭᱤᱵᱽ ᱯᱷᱟᱭᱤᱵᱽ ᱥᱮᱵᱮᱱ ᱟᱨ ᱱᱟᱭᱤᱱᱼᱼ ᱠᱚ ᱠᱷᱮᱞᱳᱜ-ᱟ ᱤᱞᱤᱵᱷᱮᱱ ᱫᱚ ᱡᱩᱫᱤ ᱦᱤᱡᱩᱜ ᱟᱭ ᱥᱮ ᱟᱭᱟᱜ ᱡᱟᱦᱟᱸ ᱢᱤᱫᱴᱮᱱ ᱡᱟᱦᱟᱸ ᱠᱷᱮᱞ ᱨᱮᱭᱟᱜ ᱤᱼᱼ ᱵᱟᱭ ᱫᱟᱲᱤᱭᱟᱜ-ᱟ ᱛᱚᱸ ᱠᱷᱮᱞ ᱜᱮ ᱵᱟᱭ ᱫᱟᱲᱮᱭᱟᱜ ᱯᱟᱨᱯᱷᱚᱨᱢᱮᱱᱥ ᱵᱟᱭ ᱩᱫᱩᱜ ᱫᱟᱲᱮᱜ ᱟ
ᱠᱟᱱ ᱜᱮᱭᱟ ᱩᱱᱠᱩ ᱫᱚ ᱥᱮᱵᱷᱮᱱ ᱯᱮᱞᱮᱥ ᱠᱚ ᱦᱮᱣᱟ ᱠᱟᱱᱟ ᱠᱚ ᱛᱚ ᱯᱷᱟᱭᱤᱵ ᱯᱮᱞᱮᱥ ᱥᱮᱵᱷᱮᱱ ᱯᱮᱞᱮᱥ ᱦᱮᱣᱟ ᱢᱮᱱᱟᱜ ᱠᱚᱣᱟ᱾
ᱦᱮᱸ᱾
ᱪᱮᱠᱟᱛᱮ ᱠᱷᱮᱞ ᱮᱢᱟ ᱢᱮᱭᱟ ᱩᱱᱦᱤᱞᱚᱜ ᱤᱞᱮᱵᱷᱮᱱ ᱯᱞᱮᱥ ᱫᱚ ᱵᱟ ᱵᱟ ᱟᱵᱚ ᱱᱤᱭᱟᱹ ᱠᱚᱨᱮᱱ ᱫᱚ ᱪᱮᱜ ᱱᱤᱭᱟᱹ ᱠᱚᱨᱮ ᱫᱚ ᱤᱞᱤᱵᱷᱮᱱ ᱯᱮᱞᱮᱥ ᱜᱮ ᱛᱚ ᱟᱥᱚᱞ ᱫᱚ᱾
ᱦᱩᱸ ᱟᱫᱚ ᱟᱵᱩ ᱡᱮᱢᱚᱱ ᱟᱵᱩ ᱡᱟᱦᱟᱸᱭ ᱡᱩᱫᱤ ᱢᱚᱱᱮ ᱠᱚ ᱡᱟᱦᱟᱸᱭ ᱠᱚ ᱯᱷᱩᱴᱵᱚᱞ ᱴᱩᱨᱱᱟᱢᱮᱱᱴ ᱨᱮᱼᱼ ᱡᱩᱫᱤ ᱚᱯᱷᱥᱟᱭᱤᱰ ᱛᱟᱸᱦᱮᱱᱟ᱾ ᱮᱸ ᱚᱯᱷᱥᱟᱭᱤᱴ ᱡᱩᱫᱤ ᱵᱟᱝ ᱛᱟᱦᱮᱱᱟ ᱚᱱᱟ ᱫᱚ ᱵᱟᱵᱚᱱ ᱠᱷᱮᱞ ᱫᱟᱲᱮᱭᱟᱜ-ᱟ ᱡᱮᱢᱚᱱᱼᱼ ᱧᱮᱞ ᱢᱮ ᱟᱢ ᱠᱷᱟᱹᱞᱤ ᱚᱯᱷᱥᱟᱭᱤᱰ ᱜᱮᱢ ᱧᱮᱞ ᱫᱟ ᱩᱱᱠᱩ ᱧᱮᱞ‌ ᱢᱮ ᱜᱩᱞᱤᱯᱟᱨᱮ ᱦᱚ ᱦᱚᱨᱦᱚ ᱠᱟᱫᱮᱭᱟ ᱧᱮᱞᱮ ᱢᱮ᱾
ᱦᱩᱸ ᱦᱮᱣᱟ ᱴᱷᱮᱡ ᱠᱟᱱᱟ ᱵᱟᱝ
ᱦᱩᱸ ᱟᱯᱮ ᱨᱮᱱ ᱠᱚᱲᱟ ᱠᱚ ᱠᱷᱮᱞᱳᱜ ᱠᱟᱱᱟ ᱵᱤᱠᱮᱞ ᱵᱮᱞᱟ ᱯᱷᱩᱴᱵᱚᱞ? ᱯᱷᱩᱴᱵᱚᱞ ᱠᱚ ᱯᱮᱠᱴᱤᱥ ᱫᱟ ᱟᱛᱳ ᱨᱮ?
ᱦᱮᱸ ᱦᱮᱸ ᱤᱧᱦᱚᱸ ᱢᱤᱫ ᱵᱟᱨ ᱫᱤᱱᱤᱧ ᱠᱷᱮᱞ ᱵᱟᱲᱟᱭ ᱱᱟ ᱤᱭᱟᱹ ᱦᱚᱞᱟ ᱢᱟᱸᱫᱷᱮᱨ ᱚᱱᱟ ᱢᱤᱫ ᱫᱤᱱ ᱢᱮᱪ ᱞᱮ ᱠᱷᱮᱞ ᱞᱮᱱᱟ ᱵᱟᱨᱠᱚᱱᱳ ᱨᱮᱱ ᱫᱮᱠᱚ ᱥᱟᱞᱟᱜ ᱦᱮᱸ᱾ ᱦᱮᱸ ᱫᱤᱱᱮᱥ ᱤᱧ ᱢᱮᱛᱟᱭ ᱠᱟᱱᱟ ᱱᱚᱣᱟ ᱛᱟᱦᱚᱞᱮ ᱫᱮᱱ ᱤᱢᱟᱹᱧ ᱢᱮ ᱛᱟᱦᱚᱞᱮ ᱵᱩᱴ ᱤᱧ ᱦᱚᱨᱚᱜ ᱞᱮᱫᱟ ᱚᱱᱟ ᱡᱚᱠᱟᱨ᱾ ᱮᱢᱚᱱ ᱵᱩᱞᱩ ᱠᱚ ᱦᱟᱥᱚ ᱠᱟᱱᱟ ᱟᱪᱠᱟ ᱟᱪᱠᱟ᱾
ᱟᱦᱟᱸᱜ ᱟ ᱟᱞᱮ ᱨᱮᱱ ᱛᱟᱨᱟᱯᱚᱫᱚᱱ ᱱᱤᱭᱟ. ᱡᱮ ᱯᱮᱠᱴᱤᱥ ᱜᱮ ᱯᱮᱠᱴᱤᱥ ᱮ ᱥᱩᱨᱩᱣ ᱠᱟᱫᱟ᱾
ᱢᱮᱛᱟᱭ ᱢᱮ ᱟᱢ ᱫᱚ ᱟᱫᱚᱢ ᱵᱟᱯᱞᱟᱜ-ᱟ ᱥᱮ ᱵᱚᱞᱮᱢ ᱠᱷᱮᱞᱟ᱾
ᱵᱟᱯᱞᱟ ᱫᱚᱭ ᱢᱮᱱᱟ ᱵᱟᱹᱧ ᱵᱟᱯᱞᱟᱜ-ᱟ᱾ ᱵᱟ ᱵᱟᱹᱦᱩ ᱠᱚ ᱵᱟᱭ ᱧᱟᱢᱮᱫ ᱠᱚᱣᱟ ᱛᱚ ᱪᱮᱠᱟ ᱛᱮᱢ ᱵᱟᱯᱟᱞᱟᱜ-ᱟ ᱢᱮᱱᱫᱟᱭ᱾
ᱦᱩ᱾
ᱠᱟᱛᱷᱟ ᱠᱟᱱᱟ ᱵᱟᱯᱞᱟ ᱱᱮ ᱵᱟᱯᱞᱟ ᱫᱚ ᱵᱟᱯᱞᱟ ᱵᱟᱯᱞᱟ ᱢᱮᱱ ᱞᱮᱠᱷᱟᱡ ᱫᱚ ᱵᱟᱯᱞᱟ ᱫᱚ ᱵᱟᱝ ᱛᱚᱼᱼ ᱵᱟᱹᱦᱩ ᱯᱟᱸᱡᱟ ᱠᱚ ᱦᱩᱭᱩᱜ-ᱟ, ᱟᱫᱽᱼᱼ ᱵᱟᱦᱩ ᱟᱢᱮᱢ ᱠᱩᱥᱤ ᱟᱠᱚᱣᱟ ᱯᱟᱥᱮᱜ ᱟᱡ ᱵᱟᱭ ᱠᱩᱥᱤᱭᱟᱢ, ᱟᱢ ᱮᱢ ᱠᱩᱥᱼᱼ ᱠᱩᱥᱤᱭᱟ ᱫᱮᱭᱟ ᱚᱲᱟᱜ ᱦᱚᱲ ᱯᱟᱥᱮᱜ ᱵᱟᱭ ᱠᱩᱥᱤᱜ᱾ ᱟᱯᱮ ᱚᱲᱟᱜ ᱠᱚ ᱠᱩᱥᱤᱭ ᱱᱟ ᱩᱱᱠᱩ ᱚᱲᱟᱜ ᱦᱚᱲ ᱯᱟᱥᱮᱜ ᱵᱟᱠᱚ ᱠᱩᱥᱤᱜ᱾ ᱠᱩᱥᱤᱠᱩᱥᱟᱹᱞ ᱨᱮᱭᱟᱜ ᱵᱮᱯᱟᱨ ᱢᱮᱱᱟᱜ-ᱟ ᱟᱵᱟᱨ ᱵᱚᱦᱩ ᱡᱷᱟᱢᱮᱞᱟ ᱢᱮᱱᱟᱜ-ᱟ᱾ ᱩᱵᱽᱵᱩᱸᱼᱼ
ᱥᱚᱧᱡᱚᱭ ᱫᱚ ᱦᱟᱸᱰᱮ ᱜᱮ ᱢᱮᱱᱟᱭᱟ?
ᱦᱮᱸ ᱦᱟᱸᱰᱮ ᱜᱮ ᱮᱠᱷᱚᱱ ᱵᱟᱭ ᱦᱮᱡ ᱵᱟᱲᱟᱣ ᱠᱟᱱᱟ᱾
ᱚᱡᱚᱭ ᱫᱚ ᱚᱠᱟᱨᱮ ᱚᱡᱚᱭ ᱫᱚ ᱚᱡᱚᱭ ᱟᱜ ᱱᱟᱹᱭᱦᱟᱹᱨ ᱫᱚ ᱚᱠᱟᱨᱮ ᱠᱟᱱ ᱛᱟᱭᱟ ᱨᱟᱡᱟ ᱢᱟᱞᱟ᱾
ᱚ ᱦᱮᱸ ᱨᱟᱡᱟ ᱢᱮᱞᱟ ᱥᱤᱫᱟᱹᱲᱟ ᱦᱚᱲ ᱠᱩᱞᱦᱤ ᱡᱟᱦᱟᱸ ᱢᱮᱱᱟᱜ᱾
ᱚ ᱚᱱᱟ ᱡᱟ ᱡᱟᱦᱟᱸ ᱴᱮᱱ ᱚᱱᱟ ᱤ ᱡᱟᱱᱩᱢ ᱤᱭᱟᱹ ᱵᱚ ᱤᱭᱟᱹ ᱵᱚ ᱟᱹᱲᱜᱩ ᱭᱮᱱ ᱡᱚᱡᱚ ᱵᱩᱴᱟᱹ᱾
ᱦᱮᱸ ᱡᱚᱡᱚ ᱵᱩᱴᱟᱹ᱾
ᱚᱸ᱾
ᱢᱤᱫ ᱫᱤᱱ ᱵᱟᱫᱽ ᱫᱤᱱ ᱵᱟᱯᱞᱟ ᱯᱚᱨ ᱯᱚᱨ ᱫᱚ ᱧᱟᱯᱟᱢ ᱫᱚ ᱚᱱᱠᱟ ᱢᱤᱫ ᱫᱤᱱ ᱦᱚᱸ ᱵᱟᱝ ᱦᱩᱭ ᱠᱟᱱᱟ ᱛᱟᱨᱢᱟᱱᱮ ᱥᱟᱺᱜᱤᱧ ᱠᱷᱚᱡ ᱜᱮ ᱯᱟᱨᱚᱢᱚᱜ ᱟᱭ᱾ ᱢᱮᱱ ᱫᱟᱹᱧ ᱠᱩᱞᱤ ᱯᱟᱹᱲᱤ ᱪᱮᱫ ᱪᱚ ᱛᱮᱦᱮᱸ ᱠᱟᱱᱟ ᱪᱟᱞᱟᱣ ᱱᱟᱠᱤᱱ᱾ ᱛᱟᱯᱚᱨᱮ ᱢᱤᱫ ᱫᱤᱱ ᱚᱸᱰᱮ ᱦᱮᱸᱼᱼ ᱟᱨ ᱫᱤᱭᱮ ᱯᱚᱨ ᱫᱚ ᱚᱱᱠᱟ ᱵᱷᱟᱵᱽ ᱛᱮ ᱫᱚ ᱧᱟᱯᱟᱢ ᱜᱮ ᱵᱟᱝ ᱦᱩᱭ ᱠᱟᱱᱟ ᱵᱟᱯᱞᱟ ᱯᱚᱨ ᱫᱚ᱾ ᱵᱟᱯᱞᱟ ᱦᱤᱞᱳᱜ ᱵᱚ ᱵᱷᱚᱡᱽ ᱫᱚ ᱴᱷᱤᱠ ᱜᱮ ᱵᱷᱚᱡᱽ ᱞᱮᱜ ᱟᱭ ᱛᱟᱨ ᱢᱟᱱᱮ ᱯᱮᱲᱟ ᱠᱚᱢ ᱜᱮᱠᱚ ᱛᱮᱦᱮᱸ ᱠᱟᱱᱟ ᱛᱚ᱾
ᱦᱩᱸ᱾
ᱱᱚᱨᱢᱟᱞ ᱜᱮ ᱵᱷᱳᱪ ᱞᱮ ᱮᱠᱟᱞ ᱜᱮ
ᱦᱮᱸ ᱡᱚᱨ ᱵᱟᱵᱩ ᱠᱚᱣᱟᱜ ᱦᱚᱸ ᱠᱚᱫᱚ ᱪᱮᱫ ᱡᱚᱢ ᱧᱟᱢ ᱞᱮᱠᱷᱟᱡ ᱜᱮ ᱠᱟᱡᱽ
ᱱᱮᱛᱟᱨ ᱢᱟᱱᱮ ᱞᱟᱦᱟ ᱱᱮᱛᱟᱨ ᱫᱚ ᱚᱱᱟ ᱯᱷᱮᱥᱮᱱ ᱦᱩᱭ ᱠᱟᱱᱟ ᱞᱟᱦᱟ ᱛᱮᱫᱚ ᱚᱛ ᱨᱮᱠᱚ ᱡᱚᱢ ᱛᱟᱦᱮᱱᱟ ᱥᱮ ᱚᱛ ᱨᱮ ᱟᱹᱰᱤ ᱫᱤᱱ ᱠᱚ ᱡᱚᱢ ᱠᱮᱫᱟ ᱵᱩᱡ ᱮᱫᱟ ᱾ ᱚᱛ ᱨᱮᱫᱚ ᱠᱤᱱᱛᱩ ᱟᱨᱟᱢ ᱢᱮᱱᱟᱜᱼᱟ ᱠᱤᱱᱛᱩ ᱴᱤᱵᱤᱞ ᱠᱷᱚᱱᱟᱜ ᱫᱚ ᱵᱟᱲᱟᱭᱟᱢ ᱾
ᱦᱩᱸ ᱟᱫᱚ ᱮᱠᱷᱚᱱ ᱫᱚ ᱟᱥᱟᱞᱮ ᱚᱭᱮᱫᱟᱨ ᱠᱚᱦᱚ ᱛᱚ ᱧᱮᱞ ᱦᱩᱭᱩᱜᱼᱟ ᱡᱚᱠᱷᱚᱱ ᱢᱚᱱᱮᱠᱚᱨᱮ ᱫᱟᱜᱟᱭ ᱛᱚᱠᱷᱚᱱ ᱫᱚ ᱟᱢ ᱫᱚ ᱪᱮ ᱩᱯᱟᱹᱭ ᱵᱟᱹᱱᱩᱜ ᱛᱟᱢᱟ ᱾
ᱩᱯᱟᱹᱭ ᱜᱮ ᱵᱟᱹᱱᱩᱜ ᱪᱮ ᱦᱮᱸ ᱧᱮᱞᱢᱮ ᱧᱮᱞ ᱫᱟᱠᱚ ᱱᱟᱥᱮ ᱪᱮᱭᱟᱨ ᱴᱮᱵᱤᱞ ᱠᱷᱚᱱᱟᱜ ᱮᱠᱴᱩᱠᱩ ᱱᱟᱥᱮᱭᱟᱜ ᱵᱤᱥᱤ ᱧᱚᱜ ᱠᱷᱚᱨᱪᱟᱜ ᱠᱟᱱᱟ ᱮᱴᱩ ᱯᱮᱱᱮᱞ ᱠᱷᱟᱡᱜᱮ ᱡᱩᱫᱤ ᱵᱟᱢ ᱯᱮᱱᱰᱮᱞᱟᱜᱼᱟ ᱛᱟᱦᱚᱞᱮ ᱚᱛ ᱨᱮᱜᱮ ᱴᱷᱤᱠᱟ ᱡ ᱯᱮᱱᱰᱮᱞᱟ ᱪᱮᱭᱟᱨ ᱫᱚ ᱛᱤᱱᱟᱹᱜ ᱵᱤᱥᱤ ᱦᱟᱛᱟᱣ ᱛᱟᱢᱟ ᱞᱟᱹᱭ ᱢᱮᱥᱮ
ᱦᱮᱸ ᱥᱮ ᱵᱟᱝ ᱠᱤᱪᱷᱩ ᱴᱟᱠᱟ ᱵᱮᱥᱤᱭ ᱦᱟᱛᱟᱣ ᱫᱟ ᱩᱱᱤ᱾
ᱯᱮᱱᱰᱮᱞ ᱠᱷᱡ ᱫᱚᱢ ᱤᱭ ᱪᱮᱭᱟᱨ ᱫᱚ ᱟᱹᱜᱩᱛ ᱞᱟᱜᱟᱜᱼᱟ ᱟᱞᱟᱝᱟᱜ ᱱᱤᱭᱟᱹ ᱡᱟᱦᱟᱸ ᱱᱤᱭᱟᱹ ᱠᱚᱫᱚ ᱠᱚ ᱦᱤᱥᱟᱹᱵᱮᱫ ᱛᱟᱞᱟᱝᱼᱟ ᱥᱮᱼᱼ
ᱥᱚᱢᱵᱷᱚᱵᱚᱛᱚ
ᱥᱟᱭᱛᱨᱤᱥ ᱛᱮᱫᱚ ᱟᱥᱟ ᱠᱚᱤ ᱵᱟᱝ ᱪᱟᱞᱟᱣ ᱠᱟᱛᱷᱟ ᱾
ᱦᱮᱸ ᱛᱤᱱᱟᱹᱜ ᱛᱤᱱᱟᱹᱜ ᱨᱤᱡᱮᱠᱴ ᱞᱮ ᱛᱟᱞᱟᱝ ᱮᱱᱛᱮ ᱥᱟᱨᱟᱵᱷᱟᱨ ᱨᱮᱭᱟᱜ ᱠᱟᱹᱢᱤ ᱪᱟᱹᱞᱩᱜ ᱠᱟᱱᱟ ᱥᱚᱢᱵᱷᱵᱚᱛ ᱠᱚ ᱢᱮᱱᱫᱟ ᱾
ᱤᱧ ᱥᱤᱛ ᱨᱮ ᱟᱢ ᱛᱚᱠᱷᱱᱮᱢ ᱯᱷᱳ ᱠᱮᱫᱟ ᱛᱠᱷᱚᱱ ᱜᱟᱹᱰᱤᱭᱟᱹᱥᱮᱫ ᱤᱧ ᱪᱟᱞᱟᱣ ᱞᱮᱱᱟ ᱛᱚᱠᱷᱱᱤ ᱨᱩᱣᱟᱹᱲ ᱠᱟᱱᱟ ᱛᱚᱠᱷᱚᱱ ᱦᱚᱝ ᱪᱮᱠ ᱫᱚ ᱪᱮᱠ ᱠᱮᱫᱟ ᱵᱟᱝ ᱧᱮᱞᱚᱜ ᱠᱟᱱᱟ ᱾
ᱦᱮᱸ ᱟᱫᱚ ᱚᱱᱟ ᱦᱚᱞᱟ ᱜᱩᱜᱩᱞ ᱢᱤᱴ ᱛᱟᱦᱮᱸ ᱠᱟᱱᱟ ᱛᱚ ᱦᱚᱞᱟ ᱥᱟ ᱛᱟᱨᱢᱟᱱᱮ ᱥᱟᱯᱮᱨ ᱥᱤᱡᱤᱱ ᱪᱟᱞᱩᱜ ᱠᱟᱱᱟ ᱛᱚ ᱯᱨᱚᱛᱤᱫᱤᱱ ᱟᱫᱚ ᱦᱚᱞᱟ ᱫᱚ ᱵᱟᱝ ᱦᱩᱭ ᱠᱟᱱᱟ ᱢᱮᱱᱫᱟᱠᱚ ᱚᱭᱮᱨᱟᱫ ᱜᱚᱱᱰᱩᱜᱳᱞ ᱛᱟᱦᱮᱸᱠᱟᱱᱟ ᱛᱚ ᱦᱚᱞᱟ ᱫᱚ
ᱦᱩᱸ ᱟᱨ ᱱᱤᱭᱟᱹᱠᱚᱨᱮᱱ ᱠᱳ-ᱠᱳ ᱠᱳ ᱚᱰᱤᱱᱮᱴᱚᱨ ᱫᱚ ᱪᱮᱫ ᱠᱟ ᱦᱤᱥᱟᱹᱵ ᱛᱮᱠᱚ ᱱᱤᱭᱳᱜ ᱟᱠᱟᱫ ᱠᱚᱣᱟ ᱾
ᱱᱤᱭᱳᱜ ᱠᱟᱜ ᱠᱚᱣᱟ ᱚᱠᱟ ᱞᱟᱛᱮᱪᱚ ᱦᱚᱞᱟ ᱢᱤᱫᱴᱮᱱ ᱜᱨᱩᱯ ᱨᱮᱠᱚ ᱯᱳᱥᱴ ᱠᱟᱜ ᱛᱟᱦᱮᱱᱟ ᱵᱩᱡᱽᱫᱟᱢ ᱾
ᱚᱸ
ᱦᱚᱞᱟ ᱢᱤᱫᱴᱮᱱ ᱪᱮᱫ ᱚᱞ ᱤᱱᱰᱤᱭᱟ ᱮᱸ ᱪᱮᱫ ᱮᱸ ᱪᱮᱫ ᱞᱮᱝᱜᱩᱭᱮᱡ ᱪᱚ ᱛᱟᱦᱮᱸ ᱠᱟᱱᱟ ᱵᱩᱡᱫᱟᱢ ᱦᱮᱸ ᱛᱟᱨᱢᱟᱱᱮ ᱞᱮᱝᱜᱩᱭᱮᱡ ᱾ ᱱᱤᱭᱟᱹ ᱦᱚᱞᱟ ᱥᱤ ᱰᱚᱵᱚᱞ ᱟᱭ ᱮᱞ ᱯᱷᱩᱞᱯᱷᱨᱚᱢ ᱫᱚ ᱥᱮᱱᱴᱨᱟᱞ ᱪᱮᱫ ᱠᱟᱱ ᱪᱚ ᱵᱩᱡᱫᱟᱢ ᱾ ᱞᱮᱝᱜᱩᱭᱡᱽ ᱱᱤᱭᱮ ᱠᱟᱹᱢᱤ ᱪᱟᱹᱞᱩᱜ ᱠᱟᱱᱟ ᱛᱟᱨ ᱢᱟᱱᱮ ᱚᱱᱟ ᱟᱨ ᱡᱟᱦᱟᱸᱭ ᱪᱤᱠᱤ ᱠᱚ ᱵᱟᱲᱟᱭᱟ ᱩᱱᱠᱩ ᱠᱚᱠᱚ ᱦᱟᱛᱟᱣ ᱮᱫ ᱠᱚᱣᱟ ᱾ ᱟᱫᱚ ᱦᱚᱞᱟ ᱜᱮ ᱞᱟᱥᱴ ᱰᱮᱴ ᱛᱟᱦᱮᱸ ᱠᱟᱱᱟ ᱦᱚᱞᱟᱜ ᱜᱮ ᱦᱚᱞᱟ ᱵᱮᱛᱚᱱ ᱛᱟᱦᱮᱸᱱᱟ ᱛᱚ ᱠᱚᱱᱴᱟᱠᱪᱩᱭᱮᱞ ᱥᱚᱢᱵᱷᱚᱵᱚᱛᱚ ᱤᱭᱟᱹ ᱫᱚ ᱵᱟᱝ ᱠᱟᱱᱟ ᱯᱷᱩᱞ ᱴᱟᱭᱢᱟᱨ ᱫᱚ ᱵᱟᱝ ᱠᱟᱱᱟ ᱳ ᱩᱱᱚᱪᱚᱞᱞᱤᱥ ᱦᱟᱡᱟᱨ ᱵᱮᱛᱚᱱ ᱛᱟᱦᱮᱸ ᱠᱟᱱᱟ ᱾
ᱚ
ᱦᱚᱞᱟ ᱦᱚᱞᱟ ᱞᱟᱥᱴ ᱴᱟᱭᱤᱢᱮ ᱮᱢ ᱟᱠᱟᱫᱟ ᱡᱟᱦᱟᱸᱭ ᱥᱟᱨ ᱮ ᱡᱟᱦᱟᱸᱭ ᱠᱚ ᱩᱱᱠᱩ ᱠᱚ ᱚᱰᱤᱴᱳᱨᱤᱢᱟ ᱢᱮᱱᱟ ᱩᱱᱤᱜᱮ ᱮᱢ ᱠᱟᱜ ᱛᱟᱦᱮᱱᱟ ᱞᱟᱥᱴ ᱴᱟᱭᱤᱢ ᱨᱮ ᱢᱚᱴᱟᱢᱩᱴᱤ ᱫᱚᱥᱴᱟ ᱯᱚᱨᱮᱭ ᱮᱢ ᱠᱟᱜ ᱛᱟᱦᱮᱱᱟ ᱟᱫᱚ ᱱᱟᱥᱮ ᱵᱚᱞᱚᱜ ᱠᱟᱱ ᱛᱟᱦᱮᱱᱟ ᱫᱤ ᱯᱟᱨᱮ ᱟᱫᱚ ᱵᱚᱞᱚ ᱜᱮ ᱵᱟᱝ ᱜᱟᱱᱚᱜ ᱠᱟᱱᱟ ᱱᱮᱴᱚᱣᱟᱨᱠ ᱵᱟᱹᱱᱩᱜᱼᱟ ᱾ ᱧᱤᱫᱟᱹ ᱥᱚᱢᱚᱭ ᱟᱨᱚ ᱦᱚᱸ ᱫᱟᱜ ᱮᱫᱟᱭ ᱱᱟᱥᱮ ᱱᱟᱥᱮ ᱟᱨ ᱡᱟᱦᱟᱸ ᱱᱚᱣᱟ ᱱᱚᱣᱟ ᱠᱚᱨᱮ ᱱᱚᱣᱟ ᱠᱚᱨᱮ ᱱᱚᱣᱟ ᱠᱚ ᱡᱟᱦᱟᱸᱭ ᱠᱚ ᱠᱟᱹᱢᱤᱭᱟ ᱥᱮ ᱱᱚᱣᱟ ᱠᱚ ᱡᱟᱦᱟᱸ ᱴᱮᱠᱱᱤᱠᱮᱞ ᱫᱤᱠ ᱦᱚᱸ ᱵᱟᱲᱟᱭ ᱫᱚᱨᱠᱟᱨ ᱠᱟᱱ ᱛᱟᱢᱟ
ᱦᱩᱸ ᱥᱮᱛᱚ ᱠᱟᱱᱟ ᱾
ᱚᱱᱟ ᱠᱚ ᱴᱮᱠᱱᱤᱠᱮᱞ ᱫᱤᱭᱮ ᱟᱨ ᱯᱟᱨᱥᱚᱱᱟᱞ ᱞᱮᱯᱴᱚᱯ ᱫᱚᱨᱠᱟᱨᱟ ᱾ ᱟᱨ ᱡᱟᱦᱟᱸᱭ ᱠᱚ ᱠᱟᱹᱢᱤ ᱠᱟᱱᱟ ᱩᱱᱠᱩ ᱫᱚ ᱢᱤᱫᱴᱮᱱ ᱦᱮᱸ ᱡᱟᱦᱟᱸ ᱠᱚ ᱠᱚ ᱠᱟᱹᱢᱤ ᱠᱟᱱᱟ ᱩᱱᱠᱩ ᱫᱚ ᱢᱤᱫᱴᱮᱱ ᱢᱤᱫᱴᱮᱱ ᱤᱭᱩᱴᱩᱵ ᱪᱮᱱᱮᱞ ᱢᱮᱱᱟᱜ ᱛᱟᱠᱚᱣᱟ ᱪᱷᱴᱳ ᱠᱷᱟᱴᱚ ᱤᱭᱩᱴᱩᱵ ᱪᱮᱱᱮᱞ ᱜᱮᱠᱚ ᱪᱟᱹᱞᱩ ᱵᱟᱲᱟᱭᱮᱫᱟ ᱾
ᱦᱩᱸ
ᱟᱨ ᱟᱢ ᱫᱚ ᱚᱠᱟ ᱞᱮᱠᱟᱢ - ᱤᱝᱨᱮᱡᱤ ᱫᱚ ᱫᱚᱨᱠᱟᱨ ᱤᱝᱨᱮᱡᱤ ᱦᱤᱱᱫᱤ ᱚᱱᱟ ᱠᱚᱫᱚ ᱞᱮᱝᱜᱩᱭᱮᱡ ᱮᱠᱷᱮᱞ ᱮᱠᱟᱞ ᱜᱮ ᱵᱟᱝᱞᱟ ᱚᱱᱟ ᱠᱚ ᱞᱮᱝᱜᱩᱭᱮᱡ ᱨᱮᱭᱟᱜ ᱡᱟᱦᱟᱸ ᱛᱤᱱᱟᱹᱜ ᱤᱭᱟᱹ ᱠᱟᱱᱟ
ᱦᱩᱸ ᱟᱨ ᱤᱭᱟᱹ ᱫᱚᱠᱷᱟᱡ ᱥᱳᱱᱟᱞᱤ ᱢᱤᱰᱟᱢ ᱠᱚᱫᱚ ᱵᱟᱭ ᱯᱷᱳᱱ ᱵᱟᱲᱟ ᱠᱟᱜ ᱢᱮᱭᱟ ᱚᱱᱟ ᱠᱚ ᱱᱤᱭᱮ ᱫᱚ
ᱥᱳᱱᱟᱞᱤ ᱢᱮᱰᱟᱢ ᱱᱚᱜᱼᱚᱭ ᱜᱟᱯᱟ ᱠᱚ ᱪᱟᱞᱟᱜᱼᱟ ᱵᱩᱡ ᱫᱟᱢ ᱜᱟᱯᱟ ᱪᱟᱞᱟᱜ ᱦᱩᱭᱩᱜᱼᱟ ᱢᱮᱱᱫᱟ ᱠᱚ ᱜᱟᱯᱟ ᱜᱟᱯᱟ ᱵᱟᱥ ᱠᱚ ᱟᱨᱟᱜᱟ ᱛᱮᱨᱚ ᱛᱟᱹᱨᱤᱠᱷ ᱥᱚᱢᱵᱷᱚᱵᱚᱛᱚ ᱢᱮᱱᱟᱜᱼᱟ ᱠᱳᱞᱠᱟᱛᱟ ᱪᱟᱞᱟᱜ ᱠᱚ ᱜᱟᱹᱰᱤ ᱫᱚ ᱵᱟᱝ ᱵᱩᱡᱼᱟ ᱥᱩᱴᱷᱤᱠ ᱵᱟᱝᱠᱚ ᱞᱟᱹᱭ ᱫᱟ ᱛᱚ ᱯᱨᱚᱛᱷᱚᱢ ᱠᱚ ᱞᱟᱹᱭᱮᱫᱟ ᱵᱟᱥ ᱪᱟᱞᱟᱜ ᱦᱩᱭᱩᱜᱼᱟ ᱴᱷᱤᱠ ᱟᱪᱷᱮ
ᱦᱩᱸ
ᱵᱟᱥ ᱮ ᱵᱷᱟᱲᱟ ᱟᱠᱟᱫᱟ ᱦᱮᱰ ᱥᱟᱨ ᱠᱤᱱᱛᱩ ᱯᱚᱨᱮ ᱛᱮᱫᱚ ᱪᱮᱫ ᱛᱮᱠᱚ ᱪᱟᱞᱟᱜ ᱠᱚᱱᱚ ᱚᱱᱟ ᱨᱮ ᱥᱚᱴᱷᱤᱠ ᱤᱱᱯᱷᱚᱨᱢᱮᱥᱚᱱ ᱵᱟᱝ ᱧᱟᱢᱚᱜ ᱠᱟᱱᱟ ᱟᱫᱚ ᱩᱱᱠᱩ ᱤᱧ ᱫᱚ ᱥᱟᱡᱮ ᱜᱮᱠᱚ ᱵᱟᱹᱧ ᱪᱟᱞᱟᱜᱼᱟ
ᱟᱵᱚ ᱨᱮᱱ ᱚᱠᱚᱭ ᱠᱚ ᱪᱟᱞᱟᱜ ᱠᱟᱱᱟ ᱚᱞᱠᱟᱭ ᱪᱟᱞᱟᱜ ᱟᱥᱮ ᱵᱟᱝ
ᱵᱟᱭ ᱪᱟᱞᱟᱜᱼᱟ ᱥᱚᱢᱵᱷᱚᱵᱚᱛᱚ ᱵᱟᱭ ᱪᱟᱞᱟᱜᱼᱟ ᱩᱱᱤ ᱫᱚ ᱩᱱᱤ ᱫᱚ ᱩᱱᱤ ᱫᱚ ᱛᱟᱨᱢᱟᱱᱮ ᱯᱷᱳᱱ ᱛᱮ ᱵᱟᱝᱠᱚ ᱧᱟᱢ ᱟᱠᱟᱫᱮᱭᱟ ᱩᱱᱤᱭᱟᱜ ᱫᱚ ᱡᱟᱦᱟᱸ ᱱᱟᱢᱵᱟᱨ ᱵᱟᱝ ᱢᱮᱱᱟᱜ ᱛᱟᱭᱟ
ᱦᱩᱸ
ᱜᱩᱨᱩᱯ ᱨᱮ ᱚᱱᱟ ᱱᱟᱢᱵᱟᱨ ᱫᱚ ᱨᱤᱪᱟᱨᱡᱽ ᱵᱟᱹᱱᱩᱜ ᱛᱟᱭᱟ ᱛᱚ ᱟᱫᱚ ᱵᱷᱚᱰᱟ ᱠᱟᱱᱟ ᱛᱚ ᱨᱤᱪᱡᱽ ᱵᱟᱝ ᱛᱟᱦᱮᱱ ᱵᱟᱝ ᱵᱚᱞᱚᱜᱼᱟ ᱛᱚ ᱠᱚᱞ ᱫᱚ
ᱚ
ᱟᱨ ᱛᱟᱦᱚᱞᱮ ᱩᱱᱤ ᱫᱚ ᱢᱮᱱᱫᱟ ᱵᱟᱹᱧ ᱪᱟᱞᱟᱜᱼᱟ ᱟᱫᱚ ᱚᱲᱟᱜ ᱮ ᱪᱟᱞᱟᱣ ᱠᱟᱱᱟ ᱛᱮᱦᱮᱤᱧ ᱜᱟᱯᱟ ᱚᱲᱟᱜ ᱨᱮ ᱢᱮᱱᱟᱭ ᱯᱷᱳᱱ ᱞᱤᱜ ᱟᱭ ᱢᱤᱫ ᱫᱷᱟᱣ ᱡᱮ ᱚᱲᱟᱜ ᱮ ᱪᱟᱞᱟᱜ ᱠᱟᱱ ᱦᱮᱸ ᱚᱲᱟᱜ ᱮ ᱪᱟᱞᱟᱣ ᱠᱟᱱᱟᱭ ᱚᱠᱚᱭ ᱟᱡ ᱢᱟᱥᱤ ᱥᱮ ᱚᱠᱚᱭ ᱨᱩᱣᱟᱹᱜ ᱠᱟᱱᱟᱭ ᱛᱚ ᱫᱚᱢᱮᱜᱮ ᱫᱚ
ᱚ ᱦᱚ
ᱳᱯᱮᱱ ᱛᱮ ᱡᱩᱫᱤ ᱮᱢᱮᱢ ᱠᱚᱨᱟᱣᱟ ᱥᱮ ᱫᱚᱢᱮ ᱫᱤᱱ ᱥᱚᱢᱚᱭ ᱞᱟᱜᱟᱜᱼᱟ ᱢᱮᱱ ᱫᱟᱠ ᱥᱮ ᱪᱮᱫ
ᱩᱱᱤ ᱫᱚ ᱳᱯᱮᱱ ᱛᱮᱜᱮ ᱛᱚᱭ ᱠᱚᱨᱟᱣ ᱮᱫᱟ ᱦᱟᱸ
ᱦᱮᱸ ᱠᱚᱨᱟᱣ ᱫᱟᱭ ᱢᱮᱱᱫᱟᱭ ᱢᱮᱱᱫᱟᱭ ᱵᱟᱨ ᱵᱚᱪᱷᱚᱨ ᱫᱚ ᱵᱟᱝ ᱯᱩᱨᱟᱹᱜ ᱛᱟᱞᱮᱭᱟ ᱢᱮᱱᱫᱟᱭ ᱦᱤᱥᱟᱹᱵ ᱫᱚ ᱤᱭᱟᱹ ᱵᱟᱨ ᱵᱚᱪᱷᱚᱨ ᱠᱚ ᱢᱮᱱᱫᱟᱛᱚ ᱦᱮᱸ
ᱦᱩᱸ
ᱵᱟᱨ ᱵᱚᱪᱷᱚᱨ ᱠᱷᱚᱱ ᱡᱟᱥᱛᱤ ᱜᱮ ᱥᱚᱢᱚᱭ ᱠᱚ ᱦᱟᱛᱟᱣᱟ ᱥᱚᱢᱵᱷᱚᱵᱚᱛᱚ
ᱟᱫᱚ ᱱᱤᱛᱳᱜ ᱫᱚ ᱥᱟᱵ ᱠᱟᱜ ᱢᱮ ᱚᱞᱚᱜᱟᱲ ᱡᱩᱫᱤ ᱵᱟᱭ ᱯᱟᱲᱦᱟᱜᱼᱟ ᱡᱩᱫᱤᱭ ᱵᱟᱯᱞᱟᱜᱼᱟ ᱛᱟᱦᱚᱞᱮ ᱢᱟᱱᱮ ᱢᱚᱱᱮᱭ ᱢᱚᱱᱮᱭᱟᱢ ᱱᱤᱭᱟᱹ ᱮᱢᱮ ᱠᱚᱨᱟᱣ ᱫᱚ ᱵᱮᱠᱟᱨ ᱜᱮ ᱦᱮᱸ ᱥᱮ ᱵᱟᱝ
ᱦᱮᱸ ᱚᱱᱟ ᱢᱟ ᱠᱟᱱ ᱜᱮ ᱧᱮᱞᱢᱮ ᱚᱱᱟ ᱢᱤᱫᱴᱮᱡ ᱮᱢ ᱮ ᱫᱚ ᱞᱟᱹᱭ ᱢᱮᱥᱮ ᱡᱮᱦᱮᱛᱩ ᱵᱤᱮᱰ ᱠᱚᱨᱟᱣ ᱢᱮᱱᱟᱜᱼᱟ ᱥᱮ
ᱦᱩᱸ
ᱛᱟᱦᱚᱞᱮ ᱢᱤᱫᱴᱮᱡ ᱚᱱᱟ ᱦᱚᱸ ᱢᱤᱫᱴᱮᱡ ᱠᱟᱱᱟᱭ ᱢᱮᱱᱫᱟ ᱫᱩᱲᱩᱵ ᱠᱟᱛᱮ ᱪᱮᱫ ᱤᱧ ᱪᱤᱠᱟᱹᱭᱟ ᱛᱟᱦᱚᱞᱮ ᱠᱚᱨᱟᱣ ᱠᱟᱱ ᱢᱤᱥᱴᱟᱨ ᱰᱤᱜᱽᱨᱤ
ᱦᱩᱸ ᱚᱲᱟᱜ ᱨᱮᱢ ᱫᱚᱦᱚ ᱠᱟᱜᱼᱟ ᱦᱮᱸ ᱴᱦᱤᱠ ᱟᱪᱷᱮ
ᱵᱟᱠᱷᱟᱡ ᱪᱮ ᱮᱢ ᱪᱤᱠᱟᱹᱭᱟ ᱪᱟᱹᱠᱨᱤ ᱵᱟᱢ ᱧᱟᱢ ᱞᱮᱠᱷᱟᱱ ᱮᱢᱮ ᱫᱚ ᱠᱳᱱᱚ ᱠᱟᱡᱮ ᱜᱮ ᱵᱟᱭ ᱮᱢᱟ ᱛᱚ ᱪᱟᱹᱠᱨᱤᱢ ᱧᱟᱢ ᱞᱮᱠᱷᱟᱡ ᱠᱟᱡᱮ ᱮᱢᱟ
ᱦᱮᱸ
ᱵᱟᱠᱷᱟᱱ ᱫᱚ ᱜᱨᱮᱡᱩᱭᱮᱥᱚᱱ ᱠᱚᱢᱯᱞᱤᱴ ᱜᱮ ᱡᱚᱛᱚ ᱠᱷᱚᱱᱟᱜ ᱟᱨ ᱢᱟᱱᱮ ᱜᱨᱮᱡᱩᱭᱮᱥᱚᱱ ᱠᱚᱢᱯᱞᱤᱴ ᱡᱚᱛᱚ ᱨᱮᱜᱮ ᱫᱚᱨᱠᱟᱨ ᱚᱠᱟᱨᱮ ᱚᱱᱟ ᱫᱚ
ᱦᱩᱸ
ᱟᱨ ᱢᱟᱥᱴᱟᱨ ᱨᱮ ᱡᱟᱦᱟᱸᱭ ᱮᱢ ᱮ ᱦᱩᱭᱩᱜ ᱠᱟᱱᱟ ᱴᱤᱪᱟᱨ ᱞᱟᱭᱤᱱ ᱛᱮ ᱡᱮᱢ ᱴᱤᱪᱟᱨ ᱮᱱᱟ ᱮᱱᱦᱤᱞᱳᱜ ᱚᱱᱟᱢ ᱩᱫᱩᱜ ᱫᱟᱲᱭᱟᱜ ᱛᱟᱦᱚᱞᱮ ᱵᱮᱛᱚᱱ ᱵᱤᱥᱤᱢ ᱧᱟᱢᱟ ᱠᱤᱪᱷᱩ
ᱤᱭᱟᱹ ᱤᱭᱟᱹ ᱠᱚᱨᱮ ᱯᱚᱧᱟᱭᱮᱛ ᱠᱚᱨᱮ ᱫᱚ ᱤᱭᱟᱹ ᱨᱮᱡᱤᱥᱴᱮᱥᱚᱱ ᱪᱟᱹᱞᱩᱜ ᱠᱟᱱᱟ ᱥᱮ ᱟᱹᱣᱨᱤᱜ-ᱟ
ᱦᱮᱸ ᱨᱮᱡᱤᱥᱴᱮᱥᱚᱱ ᱪᱟᱹᱞᱩ ᱠᱟᱛᱮ ᱧᱮᱞ ᱠᱮᱫ ᱛᱤᱧ ᱵᱩᱡ ᱫᱟᱢ ᱨᱮᱡᱤᱥᱴᱨᱮᱥᱚᱱ ᱦᱚᱸ ᱢᱮᱱᱟᱜ ᱛᱤᱧᱟᱹ ᱟᱢ ᱧᱮᱞ ᱢᱮ ᱵᱩᱡᱫᱟᱢ ᱯᱷᱳᱱ ᱱᱚᱢᱵᱟᱨ ᱮᱢ ᱠᱟ ᱠᱟᱛᱮᱫ ᱚᱱᱟ ᱯᱚᱧᱪᱟᱭᱮᱛ ᱨᱤᱠᱨᱩᱴᱢᱮᱱᱴ ᱚᱞ ᱢᱮ ᱵᱩᱡ ᱫᱟᱢ
ᱚ
ᱯᱚᱧᱪᱟᱭᱮᱛ ᱨᱤᱠᱨᱩᱴ ᱢᱮᱱ ᱵᱚᱲᱚ ᱚᱞᱢᱮ ᱚᱱᱟ ᱦᱤᱡᱩᱜ-ᱟ ᱛᱟᱨᱯᱚᱨᱮ ᱧᱮᱞ ᱢᱮ ᱢᱤᱫᱴᱟᱝ ᱨᱮᱡᱤᱥᱴᱟᱨ ᱢᱤᱫᱴᱟᱝ ᱥᱟᱭᱤᱱᱤᱝ ᱛᱟᱦᱮᱱᱟ ᱵᱩᱡ ᱫᱟᱢ ᱥᱟᱭᱤᱱ ᱨᱮ ᱵᱚᱞᱚᱜ ᱢᱮ ᱚᱸᱰᱮ ᱯᱷᱳᱱ ᱱᱚᱢᱵᱚᱨ ᱮᱢᱟᱜ ᱢᱮ
ᱦᱮᱸ
ᱯᱷᱳᱱ ᱱᱚᱢᱵᱚᱨ ᱮᱢ ᱠᱟᱛᱮᱫ ᱡᱟᱦᱟᱸ ᱯᱟᱥᱳᱣᱟᱨᱰ ᱵᱟ ᱢᱮᱱᱟᱜ-ᱟ ᱱᱚᱣᱟ ᱫᱚ ᱦᱩᱭᱩᱜ ᱠᱟᱱᱟ ᱩᱢᱟ ᱩᱢᱟ ᱮᱴᱫᱟᱨᱮᱴ ᱮᱠ ᱫᱩᱭ ᱛᱤᱱ ᱪᱟᱨ
ᱩᱢᱟ ᱤᱭᱩ ᱫᱚ ᱞᱟᱹᱴᱩ ᱦᱟᱛᱮᱨ ᱥᱮ ᱠᱟᱹᱴᱤᱡ
ᱦᱮᱸ ᱤᱭᱩ ᱫᱚ ᱦᱩᱭᱩᱜ ᱠᱟᱱᱟ ᱵᱚᱲᱚ ᱦᱟᱛᱮᱨ
ᱟᱨ ᱦᱮᱸ ᱮᱴᱫᱟ ᱦᱮᱸ ᱚᱣᱟᱱ ᱛᱷᱨᱤ ᱯᱷᱳᱨ ᱯᱚᱨᱡᱚᱱᱛᱚ ᱚᱱᱟ ᱫᱚ ᱧᱮᱞ ᱢᱮ ᱚᱱᱟ ᱠᱷᱩᱞᱟᱹᱣ ᱧᱮᱞ ᱢᱮ ᱵᱟᱝ ᱦᱮᱸ ᱤᱧ ᱦᱚᱞᱟᱧ ᱪᱮᱠ ᱠᱮᱫᱟ ᱠᱟᱨᱚᱱ ᱦᱩᱭᱩᱜ ᱧᱮᱞ ᱮᱫᱟ ᱰᱟᱣᱩᱴ ᱨᱤᱧ ᱛᱟᱦᱮᱸ ᱠᱟᱱᱟ ᱟᱨ ᱯᱟᱸᱡᱟ ᱛᱮᱢᱟ ᱵᱟᱹᱧ ᱧᱟᱢ ᱮᱫᱟ ᱧᱮᱞᱫᱟ ᱚᱯᱥᱮᱱᱤ ᱧᱮᱞ ᱮᱫᱟ ᱯᱷᱚᱱ ᱱᱚᱢᱵᱚᱨ ᱛᱮ ᱪᱮᱠ ᱜᱟᱱ ᱠᱟᱱᱟ ᱢᱮᱱᱟᱜ ᱛᱤᱧ ᱥᱮ ᱵᱟᱝ ᱧᱮᱞᱟᱹᱧ ᱯᱨᱳᱯᱷᱟᱭᱤᱞ ᱨᱮ ᱪᱷᱩᱵᱤ ᱦᱤᱡᱩᱜ ᱠᱟᱱᱟ ᱠᱟᱱ ᱛᱤᱧᱟᱹ ᱡᱚᱛᱚ ᱠᱤᱪᱩ ᱠᱚᱨᱟᱣ ᱢᱮᱱᱟᱜ-ᱟ ᱱᱚᱣᱟ ᱫᱚ ᱠᱷᱟᱹᱞᱤ ᱛᱚ ᱨᱮᱡᱤᱥᱴᱮᱥᱚᱱ
ᱧᱮᱞ ᱞᱟᱹᱜᱤᱫᱧ ᱟᱸᱡᱚᱢ ᱢᱮᱭᱟ ᱱᱤᱭᱟᱹ ᱱᱤᱭᱟᱹ ᱡᱩᱫᱤ ᱱᱤᱛᱚᱜ ᱡᱩᱫᱤ ᱱᱤᱭᱟ ᱠᱟᱛᱮ ᱠᱚᱞ ᱡᱩᱫᱤ ᱵᱟᱝ ᱪᱟᱞᱟᱜ ᱠᱷᱟᱱ ᱤᱧ ᱵᱟ ᱠᱟᱛᱮᱧ ᱠᱚᱞᱟᱢᱟ ᱦᱟᱜ
ᱦᱮᱸ ᱴᱷᱤᱠ ᱜᱮᱭᱟ
ᱱᱤᱭᱟᱹᱴᱟ ᱛᱮ ᱠᱚᱞᱫᱮᱱ ᱠᱚᱞ ᱦᱟᱜ
ᱦᱮᱸ